ᱦᱮᱞᱳ ᱾
ᱡᱚᱦᱟᱨ ᱜᱮ ᱾
ᱦᱮᱸ ᱡᱚᱦᱟᱨ ᱡᱚᱦᱟᱨ
ᱮᱠᱟᱞ ᱮᱠᱟᱞ ᱛᱚᱵᱮ ᱱᱚᱜᱼᱚᱭ ᱱᱟᱦᱟᱜ ᱟᱠᱷᱲᱟ ᱨᱮᱞᱟᱝ ᱜᱟ ᱜᱟᱯᱟᱞ ᱢᱟᱨᱟᱜ ᱛᱟᱦᱮᱱᱟ, ᱟᱨᱮᱢ ᱞᱟᱹᱭ ᱟᱹᱫᱤᱧᱟ ᱡᱮ ᱟᱯᱮ ᱥᱮ ᱱᱚᱣᱟ, ᱵᱤᱨ ᱵᱩᱨᱩ ᱛᱟᱞᱟ ᱨᱮᱜᱮ ᱚᱲᱟᱜ ᱠᱚ ᱢᱮᱱᱟᱜ ᱛᱟᱯᱮᱭᱟ ᱥᱮ ᱟᱛᱳ ᱠᱚ ᱢᱮᱱᱟᱜᱼᱟ ᱾ ᱟᱫᱚ, ᱱᱚᱰᱮ ᱟᱞᱮᱥᱮᱫ ᱚᱱᱮᱧ ᱠᱩᱞᱤᱭᱮᱫ ᱢᱮ ᱛᱟᱦᱮᱱᱟ ᱡᱮ ᱟᱞᱮᱥᱮᱫ ᱢᱟ ᱱᱚᱜᱼᱚᱭ ᱟᱞᱮᱥᱮᱫ ᱦᱚᱸ ᱱᱚᱝᱠᱟ ᱵᱤᱨ ᱵᱩᱨᱩ ᱢᱮᱱᱟᱜ ᱜᱮᱭᱟ ᱾
ᱟᱫᱚ ᱢᱤᱫ ᱚᱱᱮ ᱪᱟᱞᱟᱣᱮᱱ ᱪᱟᱸᱫᱳ ᱞᱮᱠᱟᱛᱮᱢ ᱢᱮᱱ ᱫᱟᱲᱮᱭᱟᱜᱼᱟ ᱟᱹᱰᱤ ᱡᱟᱹᱥᱛᱤ ᱱᱚᱣᱟ ᱥᱚ ᱠᱩᱛ ᱠᱚ ᱵᱤᱞᱤᱜ ᱠᱟᱱ ᱛᱟᱦᱮᱱᱟ ᱾ ᱛᱚ ᱟᱯᱮ ᱥᱮᱫ ᱦᱚᱸ ᱢᱟᱱᱮ ᱪᱮᱫ ᱪᱮᱫ ᱠᱚ ᱱᱚᱝᱠᱟ ᱡᱚ ᱵᱤᱞᱤ ᱞᱮᱠᱟ ᱢᱮᱱᱟᱜᱼᱟ ᱱᱚᱣᱟ ᱥᱚ ᱠᱳᱛ ᱢᱮᱱᱟᱜ ᱜᱮᱭᱟ ᱥᱮ ᱵᱟᱹᱱᱩᱜᱼᱟ?
ᱟᱪᱪᱷᱟ ᱟᱪᱪᱷᱟ, ᱡᱚ ᱵᱤᱞᱤ ᱫᱚ ᱟᱹᱰᱤ ᱟᱭᱢᱟ ᱞᱮᱠᱟᱱᱟᱜ ᱡᱚ ᱵᱤᱞᱤ ᱢᱮᱱᱟᱜᱼᱟ ᱾ ᱱᱟᱜᱠᱷᱟᱱ ᱡᱮᱢᱚᱱ ᱟᱸ ᱛᱟᱨᱚᱯ ᱵᱤᱞᱤ ᱵᱤᱱ ᱟᱡᱚᱢ ᱵᱟᱲᱟ ᱠᱟᱜᱼᱟ ᱥᱮ ᱵᱟᱝᱟ? ᱛᱟᱨᱚᱯ ᱵᱤᱞᱤ ᱥᱟᱶᱛᱮ ᱡᱟᱦᱟᱸ ᱵᱷᱰᱨᱩ ᱵᱤᱞᱤ ᱟᱸᱡᱚᱢ ᱵᱟᱲᱟ ᱠᱟᱜᱼᱟ ᱵᱷᱩᱰᱨᱩ ᱤᱭᱟᱹ ᱵᱷᱩᱰᱨᱩ ᱵᱷᱩᱰᱨᱩ ᱾ ᱵᱷᱩᱰᱨᱩ ᱵᱷᱩᱰᱨᱩ ᱾
ᱯᱷᱩᱴᱨᱩ ᱯᱷᱩᱴᱨᱩ ᱫᱚ ᱪᱮᱫ ᱞᱮᱠᱟ ᱛᱟᱦᱮᱸᱱᱟ? ᱵᱟᱹᱞᱤᱧ ᱟᱸᱡᱚᱢ ᱠᱟᱫᱟ ᱦᱟᱸᱜ ᱾
ᱦᱮᱸ ᱵᱷᱩᱰᱨᱩ ᱵᱤᱞᱤ ᱫᱚ ᱚᱱᱮ ᱠᱟᱹᱴᱤᱡ ᱢᱟᱱᱮ ᱦᱩᱰᱤᱧ ᱜᱮᱭᱟ ᱟᱨᱠᱤ ᱾
ᱦᱮᱸ ᱾
ᱟᱸ ᱚᱱᱟ ᱫᱚ ᱠᱟᱹᱴᱤᱡ ᱦᱩᱰᱤᱧ ᱦᱩᱰᱤᱧ ᱫᱟᱨᱮ ᱜᱮ ᱦᱩᱭᱩᱜᱼᱟ ᱟᱨᱠᱤ ᱾
ᱟᱪᱪᱷᱟ ᱟᱪᱪᱷᱟ ᱾
ᱚᱱᱟᱫᱟ ᱦᱚᱭᱛᱳ ᱵᱟᱵᱤᱱ ᱧᱮᱞ ᱜᱚᱫ ᱠᱟᱜᱼᱟ, ᱚᱱᱟ ᱫᱚ ᱵᱤᱞᱤ ᱠᱟᱛᱮ ᱦᱚᱸ ᱡᱚᱢ ᱜᱟᱱᱚᱜᱼᱟ ᱛᱤᱠᱤ ᱠᱟᱛᱮ ᱦᱚᱸ ᱡᱚᱢ ᱜᱟᱱᱚᱜᱼᱟ ᱚᱱᱟ ᱥᱟᱶᱛᱮ ᱡᱮᱢᱚᱱ ᱟᱹᱰᱤ ᱦᱮᱸ ᱛᱤᱠᱤ ᱦᱚᱸᱠᱚ ᱛᱮᱠᱮᱭᱟ, ᱡᱮᱢᱚᱱ ᱵᱟᱣᱞᱟ ᱵᱮᱱ ᱟᱸᱡᱚᱢ ᱵᱟᱲᱟ ᱠᱟᱜᱼᱟ ᱵᱟᱣᱞᱟ?
ᱵᱟᱣᱞᱟ ᱦᱚᱸ ᱱᱚᱣᱟ ᱦᱚᱸ ᱯᱟᱹᱦᱤᱞ ᱵᱟᱨ ᱞᱤᱧ ᱟᱸᱡᱚᱢ ᱫᱟ ᱾ ᱮᱴᱟᱜ ᱧᱩᱛᱩᱢ ᱛᱮᱠᱚ ᱢᱮᱛᱟᱜ ᱥᱮ ᱮᱛᱮ, ᱟᱞᱮ ᱥᱮᱫ ᱫᱚ ᱵᱟᱹᱱᱩᱜ ᱾
ᱟᱫᱚ ᱦᱮᱸ ᱦᱮᱸ ᱟᱫᱚ ᱦᱟᱜ ᱮᱸ ᱟᱯᱮᱥᱮᱱ ᱠᱟ ᱞᱮᱠᱟ ᱠᱚ ᱢᱮᱛᱟᱜᱼᱟ ᱚᱱᱟ ᱫᱚ ᱦᱟᱜ ᱟᱹᱞᱤᱧ ᱦᱚᱸ ᱵᱟᱹᱞᱤᱧ ᱵᱟᱲᱟᱭᱟ ᱴᱷᱤᱠ ᱟᱵᱤᱱ ᱵᱟᱹᱵᱤᱱ ᱵᱩᱡᱽ ᱫᱟᱲᱮᱭᱟᱜ ᱠᱟᱱᱟ ᱾ ᱚᱱᱟ ᱥᱟᱶᱛᱮ ᱟᱨ ᱢᱤᱫᱴᱟᱝ ᱟᱞᱩ ᱢᱮᱱᱟᱜᱼᱟ ᱟᱨᱠᱤ ᱾ ᱡᱟᱦᱟᱸ ᱠᱚ ᱞᱟᱹᱭᱟ ᱚᱱᱟ ᱠᱷᱟᱢ ᱟᱞᱩ ᱠᱚ ᱞᱟᱹᱭᱟ ᱠᱷᱟᱢ ᱟᱞᱩ ᱾
ᱟᱪᱪᱷᱟ ᱟᱪᱪᱷᱟ ᱟᱞᱩ ᱚᱱᱟ ᱟᱞᱩ ᱫᱚ ᱢᱟᱱᱮ ᱪᱮᱫ ᱞᱮᱠᱟ?
ᱚᱱᱟ ᱫᱚ ᱡᱟᱦᱟᱸ ᱫᱚ ᱱᱚᱜᱼᱚ ᱱᱚᱣᱟ ᱜᱟᱡᱚᱨ ᱠᱚ ᱵᱤᱱ ᱧᱮᱞ ᱟᱠᱟᱜ -ᱟ? ᱦᱮᱸ ᱦᱮᱸ ᱦᱚᱸᱜᱼᱚ ᱱᱚᱝᱠᱟ ᱰᱤᱡᱟᱭᱤᱱ ᱫᱚ ᱚᱱᱠᱟ ᱦᱩᱭᱩᱜᱼᱟ ᱟᱨ ᱠᱤ ᱚᱱᱠᱟ ᱰᱤᱡᱟᱭᱤᱱ ᱫᱚ ᱦᱩᱭᱩᱜ ᱟᱨ ᱾
ᱥᱟᱝ ᱟᱞᱩ ᱵᱮᱱ ᱢᱮᱱ ᱠᱮᱫᱟ ᱥᱮ ᱪᱮᱫ ᱵᱮᱱ ᱢᱮᱱ ᱠᱮᱫᱟ? ᱥᱟᱝ ᱢᱟ ᱮᱛᱮ ᱟᱞᱮ ᱥᱮᱫ ᱢᱮᱱᱟᱜ ᱜᱮᱭᱟ ᱦᱟᱜ ᱾
ᱟᱫᱚ ᱦᱟᱸᱜ ᱪᱮᱫ ᱟᱞᱩ ᱦᱟᱸᱜ ᱠᱚ ᱞᱟᱹᱭᱟ ᱚᱱᱟ ᱫᱚ ᱦᱟᱸᱜ ᱴᱷᱤᱠ ᱴᱷᱟᱠ ᱵᱟᱞᱤᱧ ᱞᱟᱹᱭ ᱫᱟᱲᱮᱜ ᱠᱟᱱᱟ ᱟᱯᱮ ᱥᱮᱱ ᱫᱚ ᱾ ᱟᱞᱮ ᱥᱮᱱ ᱫᱚ ᱱᱚᱝᱠᱟ ᱠᱚ ᱞᱟᱹᱭᱟ ᱛᱚ ᱾
ᱥᱮ ᱚᱱᱟ ᱥᱟᱝ ᱜᱮ ᱦᱟᱸᱜ ᱥᱟᱝ ᱜᱮ ᱦᱟᱸᱜ ᱥᱟᱝ ᱟᱞᱩ ᱯᱮ ᱢᱮᱛᱟᱜ ᱠᱟᱱᱟ, ᱟᱞᱮ ᱥᱮᱫ ᱫᱚ ᱠᱷᱟᱹᱞᱤ ᱥᱩᱢᱩᱝ ᱢᱟᱱᱮ ᱥᱟᱝ ᱜᱮᱠᱚ ᱢᱮᱛᱟᱜᱼᱟ ᱥᱟᱝ ᱱᱚᱝᱠᱟ ᱾ ᱥᱟᱝ ᱱᱟᱹᱲᱤ ᱠᱚᱜ ᱰᱩᱨᱭᱟᱹ ᱰᱩᱨᱭᱟᱹ ᱱᱚᱝᱠᱟ ᱱᱟᱹᱲᱤ ᱵᱟᱲᱟ ᱠᱚᱜ ᱥᱮ ᱵᱟᱝ?
ᱦᱮᱸ ᱦᱮᱸ ᱦᱮᱸ ᱚᱱᱠᱟ ᱱᱟᱹᱲᱤ ᱵᱟᱲᱟ ᱠᱚᱜ-ᱟ ᱦᱮᱸ ᱾
ᱦᱮᱸ ᱦᱮᱞᱳ,
ᱚᱱᱟ
ᱢᱟᱱᱮ ᱛᱟᱦᱮᱱ ᱜᱮᱭᱟ ᱟᱨ, ᱫᱟᱣ ᱦᱚᱸ ᱫᱟᱜ ᱜᱮᱭᱟ ᱚᱛ ᱨᱮ, ᱞᱟᱠᱟᱛᱮ ᱠᱚ ᱫᱚᱦᱚ ᱮᱫ ᱜᱮᱭᱟ ᱦᱮᱸ᱾
ᱦᱮᱸ, ᱯᱟᱹᱦᱤᱞ ᱫᱚᱠᱚ ᱞᱟᱹᱭᱟ ᱛᱚ, ᱚᱱᱟ ᱡᱟᱦᱟᱸ ᱵᱟᱣᱞᱟ ᱞᱤᱧ ᱞᱟᱹᱭ ᱠᱮᱜᱼᱟ, ᱵᱟᱣᱞᱟ ᱚᱱᱟ ᱠᱚ ᱡᱚᱢ ᱠᱟᱛᱮᱫ ᱜᱮ, ᱞᱟᱦᱟ ᱫᱚᱭ ᱦᱚᱭᱛᱚ ᱛᱟᱦᱮᱸ ᱠᱟᱱᱟ ᱠᱚ? ᱚᱱᱟ ᱠᱚ ᱛᱟᱨᱚᱵ ᱵᱤᱞᱤ ᱠᱚ, ᱟᱞᱮ ᱥᱮᱱ ᱫᱚ ᱱᱚᱝᱠᱟ ᱠᱚ ᱞᱟᱹᱭᱟ ᱟᱨᱠᱤ᱾ ᱮᱸ ᱞᱟᱦᱟᱛᱮ ᱟᱛᱳ ᱨᱮ, ᱡᱟᱦᱟᱸᱭ ᱜᱚᱲᱚᱢ ᱦᱟᱲᱟᱢ ᱠᱚᱠᱚ ᱛᱟᱦᱮᱸᱠᱟᱱᱟ᱾
ᱚᱱᱟ ᱦᱚᱸ ᱢᱟᱱᱮ ᱥᱟᱝ ᱞᱮᱠᱟ, ᱫᱷᱟᱨᱟ ᱠᱟᱜ ᱥᱮ ᱢᱟᱱᱮ ᱪᱮᱫ ᱞᱮᱠᱟ ᱱᱚᱶᱟ ᱫᱚ?
ᱦᱮᱸ, ᱦᱮᱸ, ᱚᱱᱟ ᱦᱚᱸ ᱚ ᱥᱟᱠᱟᱢᱚᱜᱼᱟ, ᱱᱚᱶᱟ ᱤᱭᱟᱹ ᱞᱮᱠᱟ ᱫᱚ ᱯᱟᱱ ᱥᱟᱠᱟᱢ, ᱧᱮᱞ ᱠᱟᱜᱼᱟ ᱯᱟᱱ ᱥᱟᱠᱟᱢ?
ᱦᱮᱸ, ᱦᱮᱸ, ᱯᱟᱱ ᱥᱟᱠᱟᱢ ᱾
ᱦᱮᱸ, ᱦᱮᱸ ᱚᱱᱮ ᱚᱱᱠᱟ ᱥᱟᱠᱟᱢᱚᱜᱼᱟ, ᱱᱟᱹᱲᱤᱜᱼᱟ᱾
ᱟᱪᱪᱷᱟ, ᱟᱪᱪᱷᱟ᱾
ᱚᱱᱟ ᱨᱮᱦᱚᱸ ᱡᱚᱜᱼᱟ ᱟᱨᱠᱤ᱾
ᱟᱪᱪᱷᱟ, ᱟᱪᱪᱷᱟ᱾
ᱟᱨ ᱞᱤᱧ ᱥᱟᱡᱼᱟ᱾
ᱟᱨ ᱢᱤᱫᱴᱮᱱ ᱛᱚᱵᱮ ᱟᱨᱦᱚᱸ, ᱵᱷᱩᱰᱨᱩ ᱥᱮ ᱪᱮᱫ ᱵᱮᱱ ᱞᱟᱹᱭ ᱞᱮᱫᱟ, ᱚᱱᱟ ᱦᱚᱸ ᱚᱱᱠᱟᱱ ᱫᱷᱟᱨᱟ ᱵᱟᱞᱟ ᱠᱟᱱᱟ?
ᱮᱸ ᱵᱟᱝ ᱚᱱᱟ ᱫᱚ, ᱫᱟᱨᱮᱜᱼᱟ ᱚᱱᱟ ᱫᱚ᱾
ᱥᱟᱢ, ᱵᱷᱩᱰᱨᱩ ᱜᱮ ᱛᱟᱦᱮᱸ ᱠᱟᱱᱟ ᱧᱩᱛᱩᱢ, ᱥᱮ ᱵᱟᱝ?
ᱦᱮᱸ, ᱦᱮᱸ, ᱵᱷᱩᱰᱨᱩ ᱦᱚ ᱫᱟᱨᱮᱜ-ᱟ᱾
ᱟᱪᱪᱷᱟ,
ᱚ
ᱟᱞᱮ ᱥᱮᱫ ᱫᱚ ᱢᱟᱱᱮ ᱱᱚᱝᱠᱟᱱᱟᱜ ᱫᱚ, ᱢᱮᱱ ᱞᱮᱠᱷᱟᱱ ᱥᱟᱝ ᱜᱮ ᱦᱟᱸᱜ᱾ ᱥᱟᱝ ᱜᱮ ᱛᱟᱦᱮᱸᱱᱟ, ᱟᱨ ᱫᱚᱥᱟᱨ ᱞᱮᱠᱟ ᱛᱮᱫᱚ, ᱱᱚᱶᱟ ᱥᱩᱥᱱᱤ ᱧᱟᱢᱚᱜᱼᱟ᱾
ᱦᱮᱸ,
ᱥᱩᱥᱱᱤ, ᱟᱨᱦᱚᱸ ᱢᱤᱫᱴᱮᱱ ᱫᱚ ᱦᱟᱸᱜ, ᱪᱮᱫ ᱪᱚᱝ ᱚᱱᱟ, ᱦᱟᱲᱦᱟᱫ ᱧᱚᱜ ᱜᱮ ᱵᱩᱡᱷᱟᱹᱜᱼᱟ᱾ ᱤᱧ ᱦᱤᱲᱤᱧ ᱠᱟᱫᱟ᱾ ᱚᱱᱠᱟᱱ ᱫᱷᱟᱨᱟ ᱜᱮ ᱢᱮᱱᱟᱜᱼᱟ, ᱡᱟᱹᱛ ᱞᱮᱠᱟ ᱛᱮᱫᱚ, ᱚᱱᱠᱟᱱ ᱫᱷᱟᱨᱟ ᱜᱮ ᱛᱟᱦᱮᱸᱱᱟ᱾
ᱦᱮᱸ, ᱟᱨ ᱛᱟᱦᱚᱞᱮ ᱮᱸ ᱮᱚᱱᱛᱮ ᱪᱮᱬᱮ ᱪᱤᱯᱲᱩ ᱠᱚ, ᱢᱟᱱᱮ ᱵᱤᱥᱤᱨ ᱵᱷᱜ ᱫᱚ, ᱪᱤᱞᱤ ᱪᱮᱬᱮ ᱠᱚᱠᱚ ᱧᱮᱞᱚᱜᱼᱟ?
ᱦᱮᱸᱪᱮᱬᱮ ᱪᱤᱯᱨᱩᱫ ᱫᱚ, ᱢᱟᱱᱮ ᱟᱹᱰᱤ ᱡᱟᱹᱥᱛᱤ ᱜᱮ, ᱟᱞᱮ ᱥᱮ ᱦᱚᱸ ᱢᱮᱱᱟᱜ ᱠᱚᱣᱟ ᱡᱟᱹᱥᱛᱤ ᱠᱟᱭᱛᱮᱢ ᱢᱮᱱ ᱞᱮᱠᱷᱟᱱᱡ ᱫᱚ, ᱟᱞᱮ ᱥᱮᱫ ᱫᱚ ᱠᱤᱥᱱᱤ ᱟᱨ ᱠᱚᱜ ᱟᱹᱰᱤ ᱡᱟᱹᱥᱛᱤ ᱢᱮᱱᱟᱜ ᱠᱚᱣᱟ ᱮᱱᱛᱮᱜ᱾ ᱟᱞᱮ ᱥᱩᱨ ᱥᱩᱯᱩᱨ ᱨᱮᱜᱤ, ᱢᱟᱱᱮ ᱢᱟᱜ ᱡᱷᱟᱲ ᱢᱮᱱᱟᱜ ᱟᱛᱚ ᱟᱫᱚ ᱚᱸᱰᱮ ᱱᱚᱶᱟ ᱠᱚᱜ ᱟᱨ ᱠᱤᱥᱱᱤ ᱫᱚ ᱚᱸᱰᱮ ᱠᱚ ᱰᱮᱨᱟᱣ ᱠᱟᱱᱟ, ᱢᱟᱱᱮ ᱟᱹᱰᱤ ᱡᱟᱹᱥᱛᱤ ᱜᱮ ᱢᱮᱱᱟᱜ ᱠᱚᱣᱟ, ᱥᱮᱛᱟᱜ ᱠᱷᱟᱱ ᱜᱮ ᱢᱟᱱᱮ ᱪᱮᱨᱚ ᱵᱮᱨᱚ ᱱᱚᱝᱠᱟ ᱟᱸᱡᱚᱢ ᱦᱤᱡᱩᱜ ᱛᱟᱠᱚᱣᱟ, ᱟᱨ ᱟᱛᱮᱧ ᱞᱟᱹᱜᱤᱫ ᱠᱚ ᱪᱟᱞᱟᱜᱼᱟ, ᱟᱨᱦᱚᱸ ᱟᱹᱭᱩᱵ ᱵᱮᱞᱟ ᱮᱱ ᱠᱷᱟᱱ ᱜᱮ, ᱱᱚᱝᱠᱟ ᱟᱨᱚᱸ ᱠᱚ ᱨᱩᱣᱟᱹᱲ ᱦᱤᱡᱩᱜᱼᱟ ᱟᱹᱰᱤ ᱡᱟᱹᱥᱛᱤ ᱜᱮ ᱱᱩᱠᱩ ᱢᱮᱱᱟᱜ ᱠᱚᱶᱟ᱾ ᱟᱨᱚᱸ ᱵᱤᱨ ᱵᱩᱨᱩ ᱞᱮᱠᱟᱛᱮᱢ, ᱢᱮᱱ ᱞᱮᱠᱷᱟᱡ ᱫᱚ ᱦᱟᱸᱜ ᱯᱚᱛᱟᱢ ᱠᱚ, ᱢᱮᱱᱟᱜ ᱠᱚᱜᱮᱭᱟ ᱟᱹᱰᱤ ᱡᱟᱹᱥᱛᱤ᱾ ᱯᱚᱛᱟᱢ ᱴᱤᱜ ᱴᱚᱲᱚᱜ, ᱦᱮᱸ, ᱦᱮᱸ᱾ ᱪᱮᱬᱮ ᱞᱮᱠᱟᱛᱤᱧ ᱧᱮᱞ, ᱞᱟᱹᱭ ᱞᱮᱠᱷᱟᱡ ᱫᱚ ᱟᱞᱮ ᱥᱮᱫ ᱢᱟᱨᱟᱜ ᱯᱟᱥᱮ, ᱵᱟᱹᱱᱩᱜ ᱠᱚᱣᱟ᱾ ᱢᱟᱨᱟᱜ ᱫᱚ ᱯᱟᱥᱮᱡ ᱟᱹᱰᱤ, ᱱᱚᱝᱠᱟ ᱵᱤᱨ ᱵᱩᱨᱩ ᱨᱮᱜᱮ ᱠᱚ ᱛᱟᱦᱮᱸᱱᱟ, ᱢᱟᱨᱟᱜ ᱵᱟᱹᱧ ᱧᱮᱞ ᱛᱤᱭᱟᱹᱜ ᱠᱟᱜ ᱠᱚᱣᱟ᱾ ᱟᱨ ᱱᱚᱝᱠᱟ ᱟᱫᱚᱜ ᱠᱟᱱ, ᱪᱮᱬᱮ ᱞᱮᱠᱟ ᱛᱮᱫᱚ ᱪᱮᱞᱮ ᱢᱮᱱᱟᱜ ᱠᱚᱶᱟ, ᱯᱟᱥᱮᱡ ᱦᱟᱸᱜ ᱠᱟᱹᱦᱩ ᱦᱚᱸ ᱟᱞᱮ ᱥᱮᱫ ᱫᱚ ᱵᱟᱠᱚ ᱦᱤᱡᱩᱜᱼᱟ, ᱠᱟᱹᱦᱩ ᱪᱮᱬᱮ ᱦᱚᱸ ᱟᱠᱚ ᱮᱛᱮᱜ ᱱᱩᱠᱩ ᱵᱟᱡᱟᱨ ᱥᱚᱦᱚᱨ ᱵᱟᱡᱟᱨ ᱨᱮᱜᱮ, ᱡᱟᱹᱥᱛᱤ ᱠᱚ ᱧᱮᱞᱚᱜ, ᱠᱟᱹᱦᱩ ᱚᱲᱟᱜ, ᱥᱩᱨ ᱥᱩᱯᱩᱨ ᱨᱮᱫᱚ ᱠᱟᱹᱦᱩ ᱫᱚ ᱟᱞᱮᱥᱮᱫ ᱵᱟᱠᱚ ᱧᱮᱞᱚᱜᱼᱟ, ᱟᱨ ᱵᱟᱹᱱᱩᱜ ᱧᱮᱞᱚᱜ ᱛᱮᱫᱚ ᱢᱟᱱᱮ ᱡᱚᱛᱚ ᱪᱮᱬᱮ ᱜᱮ ᱢᱮᱱᱟᱜ ᱠᱚᱣᱟ, ᱡᱮᱞᱮᱠᱟ ᱚᱲᱟᱜ ᱥᱩᱨ ᱥᱩ ᱯᱩᱨ ᱨᱮ ᱜᱷᱟᱨᱣᱟ ᱠᱚᱠᱚ ᱛᱟᱸᱦᱮᱱᱟ, ᱟᱨᱦᱚ ᱞᱟᱹᱭ ᱜᱟᱱᱚᱜᱼᱟ ᱱᱩᱠᱩ ᱢᱤᱨᱩ ᱪᱮᱬᱮ ᱠᱚᱦᱚᱸ ᱠᱚ ᱦᱤᱡᱩᱜ ᱜᱮᱭᱟ᱾ ᱩᱥᱩᱞ ᱩᱥᱩᱞ ᱫᱟ ᱫᱟᱨᱮ ᱠᱚᱨᱮ ᱟᱨᱦᱚᱸ ᱦᱩᱦᱟᱹᱨ ᱪᱮᱬᱮ ᱱᱚᱜ ᱱᱤᱭᱟᱹ ᱦᱮᱸ
ᱮᱸᱜ ᱟᱞᱮ ᱥᱮᱱ ᱫᱚ ᱱᱚᱝᱠᱟ ᱠᱟᱹᱴᱤᱡ ᱡᱟᱹᱥᱛᱤ ᱫᱚ ᱥᱮᱸᱫᱽᱨᱟ ᱦᱚᱲ ᱢᱮᱱᱟᱜ ᱠᱚᱣᱟ ᱛᱚ᱾
ᱮᱠᱟᱞ,
ᱟᱫᱚ ᱵᱮᱥᱤᱨ ᱵᱷᱟᱜᱽ ᱠᱚ ᱥᱮᱸᱫᱽᱨᱟ ᱠᱚᱣᱟ ᱟᱨᱠᱤ᱾ ᱚᱱᱟ ᱠᱚ ᱦᱮᱸ ᱚᱱᱟ ᱟᱥᱛᱮ ᱱᱚᱛᱮ ᱫᱚ ᱠᱷᱩᱵ ᱠᱚᱢ ᱪᱮᱬᱮ ᱫᱚ ᱢᱮᱱᱟᱜ ᱠᱚᱣᱟ ᱟᱨᱠᱤ ᱟᱞᱮ ᱥᱮᱫ ᱫᱚ᱾ ᱱᱩᱠᱩ ᱡᱟᱦᱟᱸ ᱠᱟᱹᱦᱩ ᱫᱚ ᱧᱮᱞ ᱜᱮ ᱵᱟᱠᱚ ᱧᱮᱞ ᱩᱛᱟᱹᱨᱚᱜᱼᱟ ᱟᱨᱠᱤ᱾
ᱟᱪᱪᱷᱟ ᱟᱪᱪᱷᱟ᱾
ᱡᱟᱸᱦᱟ ᱠᱩ ᱠᱚᱜ ᱪᱮᱬᱮ ᱦᱚᱸ ᱠᱷᱩᱵ ᱠᱚᱢ ᱠᱚ ᱧᱮᱞᱚᱜᱼᱟ᱾
ᱟᱪᱪᱷᱟ ᱟᱪᱪᱷᱟ᱾
ᱟᱫᱚ ᱟᱞᱮᱥᱮᱱ ᱫᱚ ᱯᱟᱹᱥᱤ ᱠᱚ ᱯᱟᱹᱥᱤ ᱠᱚᱠᱚ ᱚᱰᱟᱣᱚᱣᱟ ᱛᱚ ᱯᱟᱹᱥᱤ ᱠᱚ ᱡᱟᱹᱞᱤ ᱠᱚ ᱛᱚ ᱦᱚᱭᱛᱚ ᱚᱱᱟ ᱵᱚᱛᱚᱨ ᱛᱮ ᱥᱮ ᱪᱮᱫ᱾ ᱵᱟᱠᱚ ᱱᱮᱛᱟᱨ ᱱᱚᱜᱼᱚᱭ ᱱᱤᱭᱟᱹ ᱠᱚᱴᱟ ᱫᱤᱱ ᱫᱚ ᱵᱟᱝ ᱠᱚ ᱧᱮᱞᱚᱜ ᱠᱟᱱᱟ ᱟᱨᱠᱤ᱾
ᱟᱪᱪᱷᱟ ᱟᱪᱪᱷᱟ, ᱟᱪᱪᱷᱟ ᱟᱪᱪᱷᱟ᱾ ᱟᱞᱮ ᱥᱮᱫ ᱫᱚ ᱠᱚᱜ ᱟᱨ ᱱᱩᱠᱩ ᱠᱤᱥᱱᱤ ᱫᱚ ᱢᱟᱱᱮ ᱥᱟᱸᱭ ᱥᱟᱸᱭ ᱢᱟᱱᱮ ᱟᱭᱢᱟ ᱟᱹᱰᱤ ᱡᱟᱹᱥ ᱛᱮᱜᱮ ᱢᱟᱱᱮ ᱠᱚ ᱧᱮᱞᱚᱜᱼᱟ, ᱢᱟᱱᱮᱛᱚ ᱱᱚᱝᱠᱟ ᱛᱤᱱᱟᱹᱜ ᱢᱟᱫ ᱡᱷᱟᱲ ᱢᱮᱱᱟᱜᱼᱟ ᱜᱚᱴᱟ ᱠᱚ ᱛᱩᱠᱟᱹ ᱯᱮᱨᱮᱡ ᱠᱟᱜᱼᱟ, ᱟᱨ ᱱᱩᱠᱩ ᱠᱤᱥᱱᱤ ᱟᱨ ᱠᱚᱸᱜ ᱫᱚ ᱦᱟᱸᱜ ᱡᱚᱢ ᱵᱟᱠᱚ ᱡᱚᱢ ᱠᱚ ᱛᱮ ᱟᱞᱮ ᱥᱮᱫ ᱩᱱᱠᱩ ᱫᱚ ᱢᱮᱱᱟᱜ ᱠᱚᱣᱟ ᱦᱟᱸᱜ ᱥᱮ ᱢᱮᱱ ᱫᱟᱲᱮᱭᱟᱜᱼᱟ, ᱟᱫᱚ ᱟᱯ ᱥᱮᱫ ᱠᱚᱸᱜ ᱦᱚᱸᱠᱚ ᱡᱚᱢ ᱠᱚᱜᱭᱟ ᱥᱮ ᱪᱮᱫ ᱞᱮᱠᱟ?
ᱦᱮᱸ ᱜᱚᱝᱠᱮ ᱠᱩᱞᱤ ᱠᱟᱹᱱᱟᱹᱧ ᱥᱮ ᱟᱯᱮᱥᱮᱫ ᱠᱚᱜ ᱦᱚᱸᱠᱚ ᱡᱚᱢ ᱠᱚᱜᱮᱭᱟ ᱩᱱᱠᱩ ᱯᱩᱸᱰ ᱠᱚ ᱥᱮ ᱪᱮᱫ ᱞᱮᱠᱟ?
ᱦᱮᱸ ᱦᱮᱸ ᱦᱮᱸ ᱟᱞᱮ ᱥᱮᱱ ᱫᱚ ᱡᱚᱢ ᱵᱚᱞᱛᱮ ᱫᱚ ᱚᱸᱻ ᱠᱚᱸᱜ ᱫᱚ ᱟᱹᱰᱤ ᱨᱚᱠᱚᱢ ᱠᱚᱸᱜ ᱢᱮᱱᱟᱜ ᱠᱚᱣᱟ ᱟᱞᱮ ᱥᱮᱱ ᱫᱚ ᱞᱟᱹᱭᱟ ᱠᱚ, ᱩᱱᱠᱩ ᱡᱟᱦᱟᱸ ᱫᱟᱜ ᱨᱮᱠᱚ ᱰᱩᱵᱩᱡᱚᱜ ᱫᱚ ᱩᱱᱠᱩ ᱪᱤᱞᱤ ᱪᱮᱬᱮ ᱯᱮ ᱞᱟᱹᱭᱟᱣᱟ ᱫᱟᱜ ᱨᱮ ᱵᱟ
ᱟᱞᱮᱥᱮᱫ ᱢᱟ ᱞᱩᱵᱩᱜ ᱞᱩᱵᱩᱜ ᱠᱚᱜ ᱚᱱᱠᱟ ᱠᱚ ᱚᱱᱟ ᱯᱩᱰ ᱤᱭᱟᱹ ᱧᱚᱜ ᱠᱚ ᱛᱟᱸᱦᱮᱱ ᱥᱮ ᱵᱟᱝ ᱦᱟᱥᱟ ᱦᱟᱥᱟ ᱧᱚᱜ ᱥᱮ ᱵᱟᱝ?
ᱦᱮᱸ ᱟᱫᱚ ᱟᱞᱮ ᱥᱮᱱ ᱫᱚ ᱡᱚᱢ ᱞᱮᱠᱟ ᱛᱮᱫᱚ ᱦᱟᱸᱜ ᱡᱮᱢᱚᱱ ᱠᱤᱥᱱᱤ ᱪᱮᱬᱮ ᱵᱟᱞᱮ ᱡᱚᱢ ᱠᱚᱣᱟ᱾
ᱦᱮᱸ ᱦᱮᱸ᱾
ᱟᱨ ᱰᱷᱤᱯᱪᱩᱭ ᱪᱮᱬᱮ ᱟᱸᱡᱚᱢ ᱵᱟᱲᱟ ᱟᱠᱟᱜ ᱵᱤᱱ?
ᱦᱮᱸ ᱦᱮᱸ ᱰᱷᱤᱯᱪᱩᱭ ᱱᱩ
ᱦᱮᱸ ᱦᱮᱸ ᱛᱟᱯᱚᱨᱮ ᱠᱟᱹᱦᱩ
ᱦᱮᱸ ᱦᱮᱸ᱾
ᱱᱩ ᱱᱩᱠᱩ ᱪᱮᱬᱮ ᱠᱚ ᱟᱞᱮᱥᱮᱱ ᱫᱚ ᱵᱟᱞᱮ ᱡᱚᱢ ᱠᱚᱣᱟ ᱟᱨᱠᱤ ᱵᱟᱝᱠᱷᱟᱱ ᱚᱱᱟ ᱵᱟᱫ ᱛᱮ ᱫᱚ ᱯᱨᱟᱭ ᱪᱮᱬᱮ ᱡᱚᱢ ᱵᱟᱲᱟ ᱦᱩᱭ ᱠᱟᱱᱟ᱾
ᱟᱪᱪᱷᱟ ᱟᱪᱪᱷᱟ ᱦᱮᱸ ᱢᱟᱱᱮ ᱩᱱᱠᱩ ᱦᱚᱸ ᱟᱞᱮᱥᱮᱫ ᱵᱟᱠᱚ ᱡᱚᱢ ᱠᱚᱣᱟ, ᱟᱨ ᱡᱚᱢ ᱞᱮᱠᱟ ᱫᱚ ᱡᱟᱹᱥᱛᱤ ᱠᱟᱭᱛᱮ ᱢᱮᱱ ᱞᱮᱠᱷᱟᱡ ᱫᱚ ᱟᱹᱰᱤ ᱡᱟᱹᱥᱛᱤ ᱱᱚᱝᱠᱟ ᱯᱚᱛᱟᱢ ᱜᱮᱠᱚ ᱡᱚᱢ ᱠᱚᱣᱟ ᱟᱨ ᱥᱮᱨᱟᱞᱤ ᱦᱚᱸᱠᱚ ᱡᱚᱢ ᱠᱚᱜᱮᱭᱟ ᱥᱮᱨᱟᱞᱩ ᱠᱚ ᱦᱮᱸᱫᱮ ᱠᱚ ᱛᱟᱦᱮᱱ ᱠᱚᱸᱜ ᱫᱟᱜ ᱠᱚᱸᱫᱽ ᱠᱚᱜ ᱡᱟᱹᱛ ᱜᱮᱢ ᱢᱮᱱ ᱫᱟᱲᱮᱭᱟᱜᱼᱟ ᱥᱮ ᱵᱟᱝ᱾
ᱦᱮᱸ ᱦᱮᱸ‌ ᱦᱮᱸ᱾
ᱩᱱᱠᱩ ᱠᱚ ᱡᱚᱢ ᱠᱚᱣᱟ, ᱟᱨᱦᱚᱸ ᱟᱨ ᱠᱚᱸᱜ ᱞᱮᱠᱟᱛᱮᱫᱚ ᱚᱱᱟ ᱞᱩᱵᱩᱜ ᱠᱚᱸᱜ ᱵᱟᱝ ᱫᱚᱠᱚ ᱡᱚᱢ ᱠᱚᱣᱟ ᱟᱨ ᱠᱷᱟᱡ ᱩᱱᱠᱩ ᱯᱩᱰ ᱠᱚᱜ ᱩᱱᱠᱩ ᱠᱚ ᱛᱟᱦᱮᱱ ᱩᱱᱠᱩ ᱫᱚ ᱦᱟᱸᱜ ᱵᱟ
ᱦᱮᱸ ᱦᱮᱸ᱾
ᱟᱨ ᱡᱚᱢ ᱞᱮᱠᱟ ᱛᱮᱫᱚ ᱪᱤᱞᱤ ᱢᱮᱱᱟᱜ ᱠᱚᱣᱟ ᱤᱱᱠᱩ ᱠᱚᱜᱮ ᱡᱟᱹᱥᱛᱤ ᱫᱚ
ᱟᱪᱪᱷᱟ ᱟᱪᱪᱷᱟ
ᱪᱮᱬᱮ ᱞᱮᱠᱟ ᱛᱮᱢᱟ ᱟᱭᱢᱟ ᱜᱮ ᱢᱮᱱᱟᱜ ᱠᱚ ᱡᱮᱞᱮᱠᱟ ᱢᱤᱨᱩ ᱪᱮᱬᱮ ᱢᱤᱨᱩ ᱪᱮᱬᱮ ᱦᱚᱸ ᱵᱟᱠᱚ ᱡᱚᱢ ᱠᱚᱣᱟ ᱢᱤᱨᱩ ᱪᱮᱬᱮ ᱦᱤᱡᱩᱜ ᱜᱮᱭᱟ ᱠᱚ ᱟᱞᱮ ᱥᱮᱫ ᱟᱭᱢᱟ
ᱦᱮᱸ ᱩᱱᱠᱩ ᱦᱚᱸ ᱵᱟᱠᱚ ᱡᱚᱢ ᱠᱚᱣᱟ ᱡᱚᱢ ᱫᱚ ᱟᱫᱚ ᱟᱞᱮ ᱥᱮᱱ ᱫᱚ ᱩᱱᱟᱹᱜ ᱮᱠᱴᱟ ᱵᱟᱠᱚ ᱧᱮᱞᱚᱜ ᱜᱮᱭᱟ ᱛᱚ ᱩᱱᱠᱩ ᱢᱤᱨᱩ ᱪᱮᱬᱮ ᱫᱚ ᱫᱤᱭᱮ ᱛᱟᱦᱚᱞᱮ ᱚᱱᱛᱮ ᱫᱚ ᱦᱟᱹᱠᱩ ᱠᱟᱴ ᱠᱚᱢ ᱠᱚ ᱱᱤᱭᱟᱹ ᱜᱚᱴᱟ ᱫᱤᱱ ᱫᱚ ᱵᱟᱝ ᱠᱚ ᱧᱮᱞᱚᱜ ᱠᱟᱱᱟ
ᱪᱮᱞᱮ
ᱵᱟᱹᱫᱽ ᱠᱚᱨᱮ ᱠᱷᱮᱛ ᱠᱚᱨᱮ
ᱟᱪᱪᱷᱟ ᱟᱪᱪᱷᱟ ᱦᱟᱹᱠᱩ ᱦᱮᱸ ᱦᱮᱸ ᱱᱚᱜ-ᱚ ᱱᱤᱭᱟᱹ ᱦᱚᱸ ᱟᱹᱰᱤ ᱢᱚᱸᱡᱽ ᱠᱩᱠᱞᱤ ᱞᱮᱠᱟᱢ ᱠᱩᱞᱤ ᱠᱤᱫᱤᱧᱟ ᱢᱟᱱᱮ ᱠᱚ ᱵᱩᱡᱷᱟᱹᱜ ᱠᱟᱱᱟ ᱮᱱᱛᱮ ᱞᱟᱦᱟᱛᱮ ᱚᱱᱟᱧ ᱫᱤᱥᱟᱹᱭᱟ ᱡᱚᱠᱷᱚᱱ ᱠᱟᱹᱴᱤᱡ ᱧᱚᱜ ᱜᱤᱧ ᱛᱟᱦᱮᱸ ᱠᱟᱱᱟ ᱦᱩᱰᱤᱧ ᱧᱚᱜ ᱜᱮ ᱟᱫᱚ ᱱᱚᱝᱠᱟ ᱱᱮᱛᱟᱨ ᱫᱤᱱᱜᱤ ᱦᱩᱲᱩ ᱨᱚᱦᱚᱭ ᱫᱤᱱᱜᱤ ᱢᱟᱱᱮ ᱦᱩᱲᱩ ᱨᱚᱦᱚᱭ ᱠᱩ ᱥᱮ ᱢᱟᱱᱮ ᱪᱟᱞᱟᱜ ᱦᱩᱭᱩᱜ ᱠᱟᱱ ᱛᱟᱦᱮᱱᱟ ᱜᱚᱜᱚ ᱵᱟᱵᱟ ᱥᱟᱶᱛᱮ ᱛᱮ ᱟᱫᱚ ᱱᱮ ᱜᱤᱫᱽᱨᱟᱹ ᱦᱚᱲ ᱫᱚ ᱪᱮᱫ ᱠᱚᱢ ᱪᱮᱠᱟ ᱵᱟᱲᱟᱭᱟ ᱦᱟᱱᱛᱮ ᱱᱟᱛᱮ ᱦᱟᱸᱛᱲᱟᱹᱣ ᱵᱟᱲᱟᱭ ᱢᱮ ᱟᱭᱢᱟ ᱠᱟᱡᱟᱠ ᱱᱚᱝᱠᱟ ᱤᱭᱟᱹ ᱠᱚ ᱠᱟᱴᱠᱚᱢ ᱠᱚᱢ ᱧᱟᱢ ᱠᱚᱣᱟ ᱦᱟᱹᱠᱩ ᱠᱚᱢ ᱧᱟᱢ ᱠᱚᱣᱟ ᱠᱟᱹᱴᱤᱡ ᱢᱟᱹᱴᱤᱡ ᱟᱫᱚ ᱟᱹᱰᱤ ᱡᱟᱹᱥᱛᱤ ᱠᱚ ᱧᱟᱢᱚᱜ ᱠᱟᱱ ᱛᱟᱦᱮᱱᱟ ᱮᱠᱟᱞ ᱮᱠᱟᱞ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱱᱟ ᱢᱮᱱᱠᱷᱟᱱ ᱱᱮᱛᱟᱨ ᱤᱧ ᱧᱮᱞ ᱞᱮᱠᱷᱟᱡ ᱫᱚ ᱢᱟᱱᱮ ᱪᱟᱵᱟᱣ ᱠᱟᱱᱟ ᱠᱚ ᱮᱠᱟᱞ ᱜᱮ ᱱᱚᱝᱠᱟ ᱠᱟᱴᱠᱚᱢ ᱫᱚ ᱟᱨᱦᱚᱸ ᱵᱟᱠᱚ ᱧᱟᱢᱚᱜ ᱠᱟᱱᱟ ᱦᱟᱸᱜ
ᱦᱮᱸ ᱟᱫᱚ ᱱᱚᱜ-ᱚ ᱱᱚᱣᱟ ᱥᱟᱨ ᱠᱚ ᱵᱤᱥ ᱠᱚᱵᱚᱱ ᱮᱢ ᱫᱟ ᱛᱚ ᱚᱱᱟ ᱛᱮ ᱦᱚᱭᱛᱚ ᱩᱱᱠᱩ ᱫᱚ ᱢᱟᱱᱮ ᱵᱟᱹᱭ ᱵᱟᱹᱭ ᱛᱮᱠᱚ ᱟᱫ ᱤᱫᱤᱜ ᱠᱟᱱᱟ ᱟᱨᱠᱤ
ᱮᱠᱟᱞ ᱮᱠᱟᱞ ᱱᱚᱜᱼᱚ ᱱᱤᱭᱟᱹ ᱠᱟᱱ ᱜᱮᱭᱟ ᱦᱟᱸᱜ ᱟᱥᱚᱞ ᱠᱟᱨᱚᱱ ᱞᱮᱠᱟ ᱛᱮ ᱥᱮ ᱵᱟᱝ
ᱟᱫᱚ ᱟᱞᱮ ᱥᱮᱱ ᱫᱚ ᱦᱟᱸᱜ ᱠᱟᱹᱴᱤᱡ ᱤᱭᱟᱹ ᱠᱚ ᱱᱟᱹᱭ ᱠᱚ ᱜᱟᱲᱟ ᱠᱚ ᱢᱮᱱᱟᱜᱼᱟ ᱛᱚ
ᱦᱩᱸ ᱦᱩᱸ
ᱟᱫᱚ ᱚᱱᱟ ᱠᱚᱨᱮ ᱜᱮ ᱠᱚ ᱵᱟᱥᱟᱜᱼᱟ ᱟᱨᱠᱤ ᱵᱟᱹᱫᱽ ᱨᱮ ᱡᱚᱠᱷᱚᱱ ᱡᱟᱹᱥᱛᱤ ᱥᱟᱨ ᱵᱤᱥ ᱪᱟᱞᱟᱜᱼᱟ
ᱦᱩᱸ
ᱟᱫᱚ ᱩᱱ ᱥᱚᱢᱚᱭ ᱫᱚ ᱟᱬᱜᱚᱱᱟᱠᱚ ᱜᱟᱰᱟ ᱠᱚ ᱜᱟᱰᱟ ᱠᱚᱨᱮ ᱠᱚ ᱟᱬᱜᱚ ᱠᱚᱜᱼᱟ
ᱮᱠᱟᱞ ᱮᱠᱟᱞ ᱦᱮᱸ ᱢᱟᱱᱮ ᱟᱞᱮ ᱥᱮᱫ ᱦᱚᱸ ᱚᱱᱠᱟ ᱜᱮ ᱦᱩᱸᱜ-ᱩ ᱢᱟᱱᱮ ᱟᱞᱮᱥᱮᱫ ᱦᱚᱸ ᱞᱟᱦᱟ ᱛᱮᱫᱚ ᱵᱟᱹᱫᱽ ᱵᱟᱹᱭᱦᱟᱹᱲ ᱨᱮᱦᱚᱸ ᱠᱟᱴᱠᱚᱢ ᱠᱚᱠᱚ ᱧᱟᱢᱚᱜ ᱠᱟᱱ ᱛᱟᱦᱮᱱ ᱜᱮᱭᱟ ᱱᱮᱛᱟᱨ ᱫᱚ ᱢᱟᱱᱮ ᱵᱟᱹᱫ ᱵᱟᱹᱭᱦᱟᱹᱲ ᱨᱮᱫᱚ ᱮᱠᱟᱞ ᱜᱮ ᱵᱟᱠᱚ ᱧᱟᱢᱚᱜ ᱠᱟᱱᱟ ᱧᱟᱢᱚᱜ ᱠᱷᱟᱡ ᱜᱟᱰᱟ ᱠᱚᱨᱮ ᱜᱮ ᱦᱟᱸᱜ ᱚᱝᱠᱟ ᱫᱷᱤᱨᱤ ᱡᱟᱸᱜᱤ ᱠᱚᱨᱮ ᱢᱟᱱᱮ ᱟᱹᱰᱤ ᱤᱭᱟᱹ ᱠᱟᱛᱮ ᱦᱟᱱᱛᱮ ᱱᱟᱛᱮ ᱠᱟᱛᱮᱫ ᱠᱟᱛᱮ ᱠᱚ ᱧᱟᱢᱮᱫ ᱠᱚᱣᱟ ᱨᱚᱠᱚᱡ ᱵᱚᱨᱪᱚᱝ ᱢᱮᱱᱟᱜ ᱠᱚᱣᱟ ᱨᱚᱠᱚᱡ ᱜᱟᱹᱰᱭᱟᱹ
ᱨᱚᱠᱚᱡ ᱚᱱᱟ ᱥᱟᱶᱛᱮ ᱜᱚᱝᱜᱷᱟ ᱵᱟᱹᱱᱩᱜ ᱠᱚᱣᱟ ᱜᱚᱝᱜᱷᱟ
ᱦᱮᱸ ᱦᱮᱸ ᱜᱚᱝᱜᱷᱟ ᱢᱟᱱᱮ ᱱᱩᱠᱩ ᱜᱚᱝᱜᱷᱟ ᱵᱚᱨᱪᱚᱝ ᱠᱚ ᱠᱚᱢ ᱠᱟᱱᱟ ᱨᱚᱠᱚᱡ ᱫᱚ ᱢᱮᱱᱟᱜ ᱠᱚᱜᱮᱭᱟ ᱨᱚᱠᱚᱡ ᱡᱚᱫᱤ ᱢᱤᱫ ᱵᱟᱴ ᱴᱤ ᱜᱟᱱᱮᱢ ᱧᱟᱢᱮᱭᱟ ᱛᱚᱵᱮ ᱢᱟᱱᱮ ᱞᱟᱹᱴᱩ ᱵᱟᱹᱴᱤ ᱚᱱᱠᱟ ᱢᱤᱫ ᱵᱟᱹᱴᱤ ᱜᱟᱱᱮᱢ ᱧᱟᱢ ᱠᱮᱫᱮ ᱠᱷᱟᱡ ᱛᱚᱵᱮ ᱜᱚᱝᱜᱷᱟ ᱢᱟᱱᱮ ᱫᱚᱥᱴᱤ ᱜᱟᱱ ᱤᱱᱠᱟ ᱠᱚ ᱧᱟᱢᱚᱜᱼᱟ ᱠᱟᱱᱟ ᱟᱞᱮ ᱥᱮᱫ ᱢᱟᱱᱮ
ᱟᱪᱪᱷᱟ ᱟᱪᱪᱷᱟ ᱢᱟᱱᱮ ᱡᱟᱹᱥᱛᱤ ᱠᱟᱭ ᱛᱮᱫᱚ ᱨᱚᱠᱚᱡ ᱜᱮᱠᱚ ᱧᱮᱞᱚᱜ ᱠᱟᱱᱟ ᱵᱟᱝ
ᱮᱠᱟᱞ ᱮᱠᱟᱞ ᱨᱚᱠᱚᱡ ᱜᱮ ᱟᱨ ᱨᱚᱠᱚᱡ ᱜᱮ ᱵᱚᱞᱮ ᱡᱟᱹᱥᱛᱤ ᱠᱚ ᱡᱚᱢ ᱠᱚᱣᱟ ᱜᱚᱝᱜᱷᱟ ᱦᱚᱸ ᱟᱹᱰᱤ ᱡᱟᱹᱥᱛᱤ ᱫᱚ ᱱᱟᱜ ᱵᱟᱠᱚ ᱡᱚᱢ ᱠᱚᱣᱟ ᱦᱟᱸᱜ ᱛᱚ ᱡᱚᱢ ᱠᱚ ᱜᱮᱭᱟ ᱠᱚ ᱟᱨ ᱵᱟᱠᱚ ᱧᱟᱢᱚᱜ ᱛᱮ ᱵᱟᱠᱚ ᱡᱚᱢ ᱛᱚᱢ ᱢᱮᱱ ᱫᱟᱲᱮᱭᱟᱜᱼᱟ
ᱦᱮᱸ, ᱩᱸᱻ
ᱟᱫᱚ ᱟᱫᱚᱢ ᱡᱟᱭᱜᱟ ᱨᱮ ᱱᱚᱣᱟ ᱟᱯᱮ ᱥᱮᱫ ᱫᱚ ᱢᱟᱱᱮ ᱨᱚᱠᱚᱡ ᱫᱚ ᱪᱮᱫ ᱞᱮᱠᱟ ᱠᱟᱛᱮᱫ ᱠᱚ ᱩᱛᱩ ᱠᱚᱣᱟ ᱵᱤᱱᱟᱹ ᱚᱱᱟ ᱴᱷᱚᱴᱭᱚ ᱥᱩᱫᱷᱟᱹ? ᱟᱞᱮ ᱥᱮᱫ ᱢᱟ ᱢᱟ ᱥᱩ ᱩᱰᱩᱝ ᱠᱟᱛᱮᱫ ᱱᱚᱝᱠᱟ ᱠᱚ ᱩᱛᱩ ᱠᱚᱣᱟ ᱾
ᱫᱚ ᱟᱹᱰᱤ ᱨᱚᱠᱚᱢ ᱚᱰᱚᱝ ᱜᱮ ᱚᱰᱳᱝ ᱠᱟᱛᱮ ᱾
ᱮᱸ ᱚᱱᱟ ᱥᱩ ᱩᱰᱩᱝ ᱠᱟᱛᱮᱫ ᱦᱚᱸ ᱟᱨ ᱵᱟᱝᱠᱷᱟᱱ ᱠᱚᱴᱮᱡ ᱠᱚᱣᱟᱞᱮ ᱾ ᱠᱚᱴᱮᱡ ᱠᱟᱛᱮᱫ ᱜᱮ ᱥᱟᱞᱟ ᱦᱩᱭᱩᱜᱼᱟ ᱾
ᱟᱪᱪᱷᱟ ᱟᱪᱪᱷᱟ ᱚᱝᱠᱟ ᱥᱤᱲᱩᱯ ᱡᱚᱢ ᱥᱮ ᱵᱟᱝ?
ᱦᱮᱸ ᱾
ᱟᱪᱪᱷᱟ ᱟᱪᱪᱷᱟ ᱾
ᱟᱫᱚ ᱟᱹᱰᱤ ᱨᱚᱠᱚᱢ ᱦᱚᱲ ᱟᱹᱰᱤ ᱨᱚᱠᱚᱢ ᱠᱚ ᱩᱛᱩᱭᱟ ᱟᱨᱠᱤ ᱾
ᱟᱫᱚ ᱱᱚᱜᱼᱚ ᱱᱚᱝᱠᱟ ᱢᱟᱱᱮ ᱚᱱᱟ ᱞᱚᱥᱚᱫ ᱧᱚᱜ ᱜᱮ ᱛᱟᱦᱮᱱᱟ ᱟᱫᱚ ᱚᱱᱠᱟ ᱵᱟᱝ ᱵᱩᱡᱷᱟᱹᱜᱼᱟ ᱥᱮ ᱪᱮᱫ ᱞᱮᱠᱟ ᱠᱟᱛᱮ ᱚᱱᱟ ᱞᱚᱥᱚᱫ ᱠᱚᱫᱚ ᱯᱮ ᱥᱟ
ᱵᱟᱝᱟ ᱵᱟᱝᱟ ᱢᱟᱱᱮ ᱡᱮᱢᱚᱱ ᱥᱤᱯᱴᱤᱯᱤᱱ ᱾
ᱦᱮᱸ ᱦᱮᱸ ᱦᱮᱸ ᱾
ᱢᱤ ᱢᱤᱫᱴᱟᱝ ᱦᱚᱲ ᱫᱚ ᱚᱱᱟ ᱥᱤᱯᱴᱤᱯᱤᱱ ᱛᱮ ᱥᱩᱜ ᱠᱟᱛᱮ ᱠᱚ ᱩᱰᱩᱠ ᱠᱚᱣᱟ ᱾
ᱮᱠᱟᱞ ᱾
ᱚᱰᱚᱝ ᱠᱟᱛᱮᱫ ᱟᱫᱚ ᱟᱹᱨᱩᱵ ᱥᱟᱯᱷᱟ ᱠᱟᱛᱮᱫ ᱩᱛᱩ ᱦᱩᱭᱩᱜᱼᱟ ᱟᱨᱠᱤ ᱾
ᱟᱪᱪᱷᱟ ᱦᱮᱸ ᱱᱚᱝᱠᱟ ᱢᱟᱱᱮ ᱥᱤᱴᱤᱯᱤᱱ ᱠᱟᱛᱮ ᱱᱚᱣᱟ ᱥᱩ ᱩᱰᱩᱝ ᱢᱟ ᱟᱞᱮ ᱥᱮᱫ ᱦᱚᱸ ᱡᱟᱹᱥᱛᱤ ᱱᱚᱝᱠᱟ ᱜᱮ ᱠᱟᱛᱮᱫ ᱠᱚ ᱡᱚᱢ ᱠᱚᱣᱟ ᱾ ᱵᱟᱝ ᱤᱧ ᱫᱩᱧ ᱠᱩᱞᱤ ᱠᱟᱱ ᱛᱟᱦᱮᱱᱟ ᱡᱮ ᱟᱫᱚᱢ ᱡᱟᱭᱜᱟ ᱨᱮ ᱱᱚᱝᱠᱟᱹᱧ ᱧᱮᱞ ᱟᱠᱟᱫ ᱠᱚᱣᱟ ᱵᱚᱞᱮ ᱱᱚᱣᱟ ᱵᱮᱜᱚᱨ ᱥᱩ ᱠᱟ ᱠᱟᱛᱮᱫ, ᱢᱟᱱᱮ ᱛᱟᱭᱚᱢ ᱥᱮᱫ ᱱᱚᱣᱟ ᱪᱮᱫ ᱛᱮᱫ ᱪᱚᱠᱚ ᱛᱷᱚᱲᱟ ᱠᱚ ᱤᱭᱟᱹ ᱧᱚᱜ ᱛᱟᱠᱚᱣᱟ, ᱠᱩᱴᱟᱢ ᱤᱭᱟᱹ ᱧᱚᱜ ᱛᱟᱠᱚᱣᱟ ᱟᱨ ᱤᱱᱠᱟ ᱠᱟᱛᱮᱫ ᱜᱮ ᱢᱟᱱᱮ ᱠᱚ ᱩᱛᱩ ᱠᱚᱣᱟ ᱾ ᱱᱚᱝᱠᱟ ᱤᱭᱩᱴᱤᱭᱩᱵᱽ ᱠᱚᱨᱮᱧ ᱧᱮᱞ ᱵᱟᱲᱟ ᱟᱠᱟᱫᱟ ᱟᱥᱟᱢ ᱱᱟᱠᱷᱟ ᱯᱟᱥᱮᱡ ᱱᱚᱝᱠᱟ ᱠᱚ ᱡᱚᱢ ᱠᱚᱣᱟ ᱾
ᱦᱮᱸ ᱦᱮᱸ ᱚᱱᱠᱟ ᱢᱮᱱᱟᱜ ᱠᱚ ᱚᱱᱠᱟ ᱧᱮᱞ ᱵᱟᱲᱟ ᱦᱩᱭ ᱠᱟᱱᱟ ᱚᱝᱠᱟ ᱫᱚ ᱢᱚᱵᱟᱭᱤᱞ ᱠᱚᱨᱮ ᱜᱮ ᱾
ᱮᱠᱟᱞ ᱮᱠᱟᱞ ᱮᱛᱮ ᱚᱱᱮ ᱚᱱᱟᱜᱤᱧ ᱠᱩᱞᱤ ᱠᱟᱱ ᱛᱟᱦᱮᱱᱟ ᱵᱚᱞᱮ ᱟᱯᱮ ᱥᱮᱫ ᱱᱚᱝᱠᱟ ᱥᱮ ᱪᱮᱫ ᱾
ᱵᱟᱝᱜᱮ ᱵᱟᱝᱜᱮ ᱵᱟᱝᱜᱮ, ᱟᱞᱮ ᱫᱚ ᱢᱟᱱᱮ ᱯᱩᱨᱟᱹ ᱴᱟᱜ ᱚᱰᱚᱝ ᱠᱟᱛᱮ ᱜᱮ, ᱯᱩᱨᱟᱹᱴᱟᱜ ᱡᱟᱦᱟᱸ ᱴᱷᱩᱭᱟᱹᱜ ᱡᱤᱱᱤᱥ ᱴᱟᱜ ᱛᱟᱦᱮᱱ ᱛᱟᱠᱚ ᱫᱚ ᱚᱱᱟ ᱫᱚ ᱯᱩᱨᱟᱹ ᱥᱟᱦᱟ ᱩᱛᱟᱨᱟᱞᱮ ᱟᱞᱮ ᱫᱚ ᱾ ᱥᱩᱫᱩ ᱡᱤᱞ ᱛᱮᱫ ᱞᱮ ᱡᱚᱢᱟ ᱞᱟᱹᱭ ᱞᱮᱠᱷᱟᱱ ᱥᱩᱫᱩ ᱡᱤᱞ ᱛᱮᱫ ᱞᱮ ᱡᱚᱢᱟ ᱾
ᱮᱠᱟᱞ ᱮᱠᱟᱞ ᱟᱞᱮ ᱥᱮᱫ ᱦᱚᱸ ᱱᱚᱜᱼᱚ ᱱᱚᱝᱠᱟ ᱜᱮ ᱢᱟᱱᱮ ᱡᱚᱛᱚ ᱦᱚᱲ ᱱᱚᱝᱠᱟ ᱜᱮ ᱦᱟᱸᱜ ᱾ ᱚᱱᱟ ᱦᱚᱸ ᱢᱟᱱᱮ ᱟᱢᱵᱽᱲᱟ ᱛᱩᱞᱩᱡ ᱨᱟᱥᱮ ᱠᱟᱛᱮᱫ, ᱟᱹᱞᱩ ᱛᱩᱞᱩᱡ ᱨᱟᱥᱮ ᱠᱟᱛᱮᱫ, ᱟᱠᱷᱟᱡ ᱡᱟᱹᱥᱛᱤ ᱠᱟᱭ ᱛᱮᱫᱚ ᱱᱚᱣᱟ ᱟᱫᱽᱣᱟ ᱪᱟᱣᱞᱮ ᱛᱩᱞᱩᱡ ᱢᱟᱱᱮ ᱱᱚᱝᱠᱟ ᱞᱮᱴᱚ ᱠᱟᱛᱮᱫ ᱠᱚ ᱡᱚᱢ ᱠᱚᱣᱟ ᱦᱟᱸᱜ ᱢᱮᱱ ᱫᱟᱲᱮᱜᱼᱟᱢ ᱾
ᱦᱮᱸ ᱦᱮᱸ ᱟᱹᱰᱤ ᱟᱹᱰᱤ ᱢᱚᱸᱡᱽ ᱟᱹᱰᱤ ᱢᱚᱸᱡᱽ ᱵᱩᱡᱷᱟᱹᱜᱼᱟ ᱾ ᱡᱮᱢᱚᱱ ᱱᱚᱜᱼᱚᱭ ᱚᱱᱟ ᱱᱤᱛᱚᱜ ᱫᱚ ᱟᱞᱮ ᱥᱮᱱ ᱫᱚ ᱡᱟᱹᱥᱛᱤ ᱠᱟᱭᱛᱮ ᱡᱮᱢᱚᱱ ᱯᱩᱴᱠᱟᱹ ᱠᱚ ᱩᱫ ᱠᱚᱠᱚ ᱩᱰᱩᱝᱚᱜ ᱠᱟᱱᱟ ᱾
ᱮᱠᱟᱞ ᱮᱠᱟᱞ ᱾
ᱚᱱᱟ ᱦᱚᱸ ᱡᱮᱢᱚᱱ ᱯᱩᱴᱠᱟᱹ ᱯᱩᱴᱠᱟᱹ ᱦᱚᱸ ᱚᱱᱠᱟ ᱞᱮᱴᱚ ᱠᱟᱛᱮᱫ ᱫᱚ ᱟᱹᱰᱤ ᱟᱹᱰᱤ ᱢᱚᱸᱡᱽ ᱵᱩᱡᱷᱟᱹᱜᱼᱟ ᱾
ᱮᱠᱟᱞ ᱮᱠᱟᱞ ᱦᱮᱸ ᱟᱞᱮ ᱦᱚᱸ ᱱᱚᱜᱼᱚᱭ ᱮᱱᱛᱮ ᱟᱞᱮ ᱥᱩᱨ ᱥᱩᱯᱩᱨ ᱨᱮᱦᱚᱸ ᱵᱤᱨ ᱠᱚ ᱢᱮᱱᱟᱜ ᱜᱮᱭᱟ ᱾ ᱟᱫᱚ ᱢᱤᱫ ᱦᱟᱯᱛᱟ ᱞᱟᱦᱟ ᱨᱮᱜᱮ ᱱᱚᱝᱠᱟ ᱩᱫ ᱦᱟᱞᱟᱝ ᱠᱚ ᱪᱟᱞᱟᱣ ᱦᱩᱭ ᱞᱮᱱᱟ ᱾ ᱟᱹᱰᱤ ᱢᱚᱸᱡᱽ ᱚᱱᱠᱟ ᱞᱮᱴᱚ ᱠᱟᱛᱮᱫ ᱦᱚᱸ ᱡᱚᱢ ᱦᱩᱭ ᱞᱮᱱᱟ ᱟᱨ ᱵᱮ ᱞᱮᱴᱚ ᱠᱟᱛᱮᱫ ᱦᱚᱸ ᱢᱟᱱᱮ ᱟᱹᱰᱤ ᱨᱟᱹᱥᱠᱟᱹ ᱟᱹᱰᱤ ᱨᱚᱢᱚᱡᱽ ᱢᱮᱱᱫᱟ ᱟᱹᱰᱤ ᱥᱚᱲᱚᱢ ᱵᱩᱡᱷᱟᱹᱜᱼᱟ ᱱᱚᱣᱟ ᱩᱫ ᱠᱚᱦᱚᱸ ᱥᱮ ᱵᱟᱝ?